ᱦᱮᱞᱳ ᱨᱚᱲ ᱠᱚ ᱟᱸᱡᱚᱢᱚᱜ ᱠᱟᱱ ᱜᱮᱭᱟ ᱾
ᱦᱮᱸ ᱟᱸᱡᱚᱢᱚᱜ ᱠᱟᱱᱟ ᱟᱢᱮᱢ ᱟᱸᱡᱚᱢ ᱧᱟᱢ ᱮᱫᱟ ᱾
ᱦᱳ ᱦᱳ ᱟᱸᱡᱚᱢ ᱧᱟᱢ ᱦᱩᱭ ᱟᱠᱟᱱᱟ ᱛᱟᱦᱚᱞᱮ ᱪᱮᱫ ᱠᱚ ᱪᱤᱠᱟᱹ ᱵᱟᱲᱟᱭ ᱮᱫ ᱠᱟᱱᱟ ᱱᱤᱛ ᱜᱷᱟᱹᱲᱤᱡ ᱫᱚ ᱾
ᱱᱤᱛ ᱜᱷᱟᱲᱤᱡ ᱫᱚ ᱱᱚᱜ ᱚᱭ ᱚᱲᱟᱜ ᱠᱚᱨᱮ ᱜᱮ ᱫᱟᱜ ᱮ ᱡᱟᱹᱲᱤᱭᱮᱫ ᱛᱟᱦᱮᱱᱟ ᱟᱫᱚ ᱱᱟᱥᱮᱱᱟᱜ ᱱᱚᱜ ᱚᱭ ᱨᱤᱢᱤᱞ ᱾ ᱯᱷᱟᱠᱟ ᱟᱠᱟᱫᱟᱭ ᱟᱫᱚ ᱚᱲᱟᱜ ᱨᱮᱜᱮ ᱾
ᱚᱱᱠᱟ ᱛᱟᱦᱚᱞᱮ ᱠᱟᱹᱢᱤ ᱠᱟᱡᱽ ᱠᱚ ᱪᱮᱫ ᱞᱮᱠᱟ ᱾
ᱠᱟᱹᱢᱤ ᱠᱟᱡ ᱠᱚᱫᱚ ᱛᱮᱦᱮᱧ ᱫᱚ ᱪᱮᱫ ᱦᱚᱸ ᱠᱟᱹᱢᱤ ᱠᱟᱡ ᱵᱟᱝ ᱦᱳᱭ ᱟᱠᱟᱱᱟ ᱦᱚᱞᱟ ᱠᱷᱚᱱᱟᱜ ᱨᱤᱢᱤᱞ ᱫᱚᱢᱮ ᱨᱟᱠᱟᱵ ᱟᱠᱟᱫ ᱾ ᱛᱮᱦᱮᱱᱚ ᱟᱞᱮᱥᱮᱫ ᱛᱮᱦᱤᱧ ᱫᱚ ᱥᱮᱛᱟᱜ ᱠᱷᱚᱱ ᱫᱟᱜ ᱮ ᱡᱟᱹᱲᱤ ᱮᱛ ᱜᱮᱭᱟ ᱡᱟᱹᱲᱤ ᱮᱛ ᱜᱮᱭᱟ ᱱᱚᱜᱼᱚᱭ ᱱᱟᱥᱮᱱᱟᱜ ᱞᱟᱦᱟᱭ ᱯᱚᱨᱤᱥᱠᱟᱨ ᱟᱠᱟᱫᱟ ᱾
ᱚ ᱟᱞᱮᱥᱮᱫ ᱦᱚᱸ ᱚᱱᱠᱟ ᱜᱮ ᱦᱟᱸᱜ ᱡᱟᱹᱲᱤ ᱫᱚ ᱪᱟᱵᱟ ᱠᱟᱫᱟᱭ ᱱᱤᱛᱚᱜ ᱫᱚ ᱟᱫᱚ ᱦᱟᱸᱜ ᱾ ᱱᱤᱛᱚᱜ ᱦᱚᱸ ᱠᱟᱹᱴᱤᱡ ᱦᱚᱭ ᱵᱟᱲᱟᱭᱮᱫᱟ ᱠᱟᱹᱴᱤᱡ ᱵᱷᱟᱜᱤ ᱧᱚᱜ ᱵᱩᱡᱷᱟᱹᱜ ᱠᱟᱱᱟ ᱴᱷᱟᱱᱰᱟ ᱴᱷᱟᱱᱰᱟ ᱧᱚᱜ ᱾ ᱦᱚᱞᱟ ᱢᱟᱫᱷᱮᱨ ᱫᱚ ᱠᱟᱹᱴᱤᱡ ᱾ ᱨᱤᱢᱤᱞ ᱟᱠᱟᱫ ᱛᱟᱦᱮᱱᱟᱭ ᱛᱚ ᱟᱫᱚ ᱦᱟᱸᱜ ᱚᱱᱠᱟ ᱢᱟᱱᱮ ᱫᱚᱢᱮ ᱥᱤᱛᱩᱝ ᱠᱟᱱ ᱛᱟᱦᱮᱱᱟ ᱦᱚᱞᱟ ᱢᱟᱫᱷᱮᱨ ᱫᱚ ᱾ ᱟᱫᱚ ᱦᱟᱜ ᱜᱚᱨᱚᱢ ᱦᱚᱸ ᱚᱱᱠᱟ ᱜᱮ ᱵᱩᱡᱷᱟᱹᱜ ᱠᱟᱱ ᱛᱟᱦᱮᱱᱟ ᱜᱚᱨᱚᱢ ᱦᱚᱸ ᱛᱮᱦᱮᱧ ᱫᱚ ᱴᱷᱤᱠ ᱴᱷᱟᱠ ᱜᱮ ᱵᱩᱡᱩᱜ ᱾ ᱠᱟᱱᱟ ᱨᱮᱭᱟᱲᱟᱱ ᱧᱚᱜ ᱜᱮ ᱾
ᱦᱮᱸ ᱛᱮᱤᱦᱮᱧ ᱫᱚ ᱫᱟᱜ ᱮ ᱡᱟᱹᱲᱤ ᱟᱠᱟᱫ ᱛᱮ ᱠᱟᱹᱴᱤᱡ ᱨᱟᱵᱟᱝ ᱨᱟᱵᱟᱝ ᱫᱚ ᱵᱩᱡᱷᱟᱹᱜ ᱠᱟᱱᱟ ᱾
ᱦᱳᱭ ᱦᱳᱭ ᱛᱟᱦᱚᱞᱮ ᱟᱢᱵᱟᱵᱛᱤ ᱠᱚ ᱟᱯᱮ ᱥᱮᱫ ᱢᱟᱱᱟᱣ ᱟᱯᱮ ᱥᱮ ᱵᱟᱝ ᱾
ᱦᱮᱸ ᱢᱟᱱᱟᱣ ᱜᱮᱭᱟᱞᱮ ᱵᱷᱟᱹᱜᱤ ᱜᱮ ᱟᱯᱮ ᱥᱮᱫ ᱪᱮᱫ ᱞᱮᱠᱟ ᱯᱮ ᱢᱟᱱᱟᱣ ᱟ ᱾
ᱟᱞᱮ ᱥᱮᱫ ᱦᱚᱸ ᱱᱚᱜᱼᱭ ᱱᱟᱯᱟᱭ ᱜᱮ ᱢᱟᱱᱟᱣᱟ ᱡᱚᱛᱚ ᱠᱤᱪᱷᱩ ᱜᱮ ᱾ ᱦᱮᱸ ᱚᱱᱠᱟ ᱠᱟᱱᱴᱷᱟᱲ ᱠᱚ ᱩᱞ ᱠᱚ ᱾ ᱟᱨ ᱠᱷᱟᱹᱡᱟᱹᱲᱤ ᱠᱚᱯᱮ ᱡᱚᱢ ᱜᱮᱭᱟ ᱥᱮ ᱵᱟᱝ ᱠᱟ ᱟᱢᱵᱟᱵᱩᱛᱤ ᱨᱮ ᱫᱚᱠᱚ ᱞᱟᱹᱭ ᱫᱚ ᱾
ᱦᱮᱸ ᱵᱷᱟᱜᱤ ᱜᱮ ᱞᱮ ᱢᱟᱱᱟᱣ ᱜᱮᱭᱟ ᱾ ᱡᱮᱢᱚᱱ ᱠᱟᱱᱴᱷᱟᱲ ᱵᱤᱞᱤ ᱩᱞ ᱵᱤᱞᱤ ᱠᱚᱞᱮ ᱡᱚᱢ ᱜᱮᱭᱟ ᱛᱟᱯᱚᱨᱮ ᱾ ᱯᱤᱴᱷᱟᱹ ᱞᱟᱴᱷᱟᱭ ᱜᱮᱭᱟᱞᱮ ᱚᱱᱟ ᱠᱚᱞᱮ ᱢᱟᱱᱟᱣ ᱜᱮᱭᱟ ᱛᱟᱯᱚᱨᱮ ᱚᱱᱮ᱾ ᱢᱟᱱᱮ ᱵᱟᱵᱟ ᱛᱟᱠᱚ ᱟᱨᱠᱤ ᱡᱟᱦᱟᱸᱭ ᱚᱲᱟᱜ ᱠᱚᱨᱮᱱ ᱦᱟᱲᱟᱢ ᱠᱚ ᱢᱮᱱᱟᱜ ᱠᱚᱣᱟ ᱯᱩᱡᱟᱹ ᱯᱟᱥᱟ ᱭᱟᱠᱚ ᱫᱟᱹᱫᱩ ᱾ ᱠᱩᱴᱤ ᱛᱟᱠᱚ ᱡᱚᱢ ᱮᱢᱛᱮᱫᱮ ᱡᱚᱢ ᱛᱟᱦᱮᱱᱟ ᱾ ᱵᱷᱟᱜᱮ ᱜᱮᱞᱮ
ᱟᱪᱷᱟ ᱟᱪᱷᱟ ᱾ ᱦᱳᱭ ᱦᱳᱭ ᱚᱱᱟ ᱠᱚᱢᱟ ᱚᱱᱟ ᱠᱚᱢᱟ ᱟᱵᱚ ᱞᱟᱹᱠᱛᱤ ᱠᱟᱱ ᱜᱮ ᱛᱟᱵᱚᱱ ᱦᱮᱸ ᱵᱟᱝ ᱾
ᱦᱮᱸ
ᱟᱨ ᱱᱚᱜᱼᱚᱭ ᱧᱮᱞ ᱤᱫᱤ ᱟᱞᱮᱱ ᱱᱚᱛᱮ ᱦᱚᱸ ᱱᱚᱝᱠᱟ ᱜᱮᱠᱚ ᱢᱟᱱᱟᱣᱟ ᱡᱟᱦᱟᱸᱮᱠᱟ ᱟᱯᱮ ᱥᱮᱫ ᱠᱚᱠᱚ ᱢᱟᱱᱟᱣᱟ ᱠᱚ ᱚᱱᱠᱟ ᱜᱮ ᱟᱫᱚ ᱟᱞᱮᱮᱥᱮᱫ ᱫᱚ ᱦᱟᱸᱜ ᱚᱱᱟ ᱞᱟᱥᱟᱲᱦᱮᱫ ᱛᱮ ᱯᱚᱛᱚᱵ ᱯᱚᱨᱚᱵᱽ ᱠᱚ ᱦᱩᱭᱩᱜ ᱜᱮᱭᱟ ᱚᱱᱟ ᱞᱟᱥᱟᱨᱦᱮᱫ ᱛᱮ ᱯᱚᱨᱚᱵᱽ ᱠᱚᱞᱮ ᱫᱚᱦᱚᱭ ᱜᱮᱭᱟ ᱦᱟᱜᱠᱷᱟᱱ ᱫᱚᱦᱚ ᱠᱟᱫᱟ ᱦᱟᱸᱜ ᱚᱱᱠᱟ ᱯᱟᱛᱟ ᱮᱱᱮᱡ ᱠᱚ ᱦᱩᱭᱩᱜ ᱜᱮᱭᱟ ᱦᱟᱸᱜ ᱯᱟᱛᱟ ᱮᱱᱮᱡ ᱠᱚ ᱚᱱᱠᱟ ᱢᱟᱱᱮ ᱟᱨ ᱥᱟᱺᱜᱤᱧ ᱥᱟᱺᱜᱤᱧ ᱠᱷᱚᱱᱟᱜ ᱚᱱᱠᱟ ᱠᱚ ᱦᱤᱡᱩᱜ ᱟᱠᱚ ᱯᱟᱛᱟ ᱮᱱᱮᱡ ᱟᱯᱮ ᱥᱮᱫ ᱯᱟᱛᱟ ᱮᱱᱮᱡ ᱠᱚ ᱛᱟᱦᱮᱞᱮ ᱦᱩᱭ ᱵᱟᱲᱟᱜ ᱜᱮᱭᱟ ᱥᱮ ᱵᱟᱝ ᱦᱮᱞᱳ ᱦᱮᱞᱳ ᱦᱮᱞᱳ